ᱦᱮᱞᱚ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱦᱮᱸ ᱥᱟᱹᱜᱩᱱ ᱥᱤᱝᱜᱟᱹᱲ
ᱦᱮᱸ
ᱛᱟᱦᱚᱞᱮ ᱪᱮᱫᱵᱤᱱ ᱪᱤᱠᱟᱹᱭ ᱫᱟ
ᱚᱲᱟᱜ ᱥᱮᱫ ᱨᱮᱜᱮ
ᱟᱪᱷᱟ ᱱᱟᱯᱟᱭ ᱜᱮ ᱢᱮᱱᱟᱜ ᱵᱤᱱᱟ
ᱦᱩᱸ ᱟᱵᱤᱱ ᱫᱚ ᱪᱮᱫ ᱵᱤᱱ ᱪᱤᱠᱟᱹᱭᱫᱟ?
ᱟᱹᱞᱤᱧ ᱦᱚᱸ ᱱᱚᱜᱼᱚᱭ ᱚᱲᱟᱜ ᱥᱮᱫ ᱨᱮᱜᱮ ᱢᱮᱱᱟᱜ ᱟᱠᱟᱫ ᱞᱤᱧᱭᱟ
ᱚ ᱫᱟᱜ ᱡᱟᱹᱲᱤ ᱠᱚ ᱦᱤᱡᱩᱜ ᱠᱟᱱ ᱥᱮ ᱵᱟᱝ ᱚᱱᱛᱮ?
ᱱᱚᱛᱮ ᱫᱟᱜ ᱡᱟᱹᱲᱤ ᱠᱚᱫᱚ ᱵᱚᱱᱫᱚ ᱠᱟᱫᱟᱭ ᱦᱟᱸᱜ ᱾ ᱟᱫᱚ, ᱦᱚᱞᱟ ᱢᱟᱫᱷᱮᱨ ᱠᱷᱚᱱ ᱫᱚ ᱫᱟᱜ ᱜᱮ ᱞᱮ ᱜᱮ ᱛᱟᱦᱮᱸ-ᱟ ᱾ ᱟᱨ ᱛᱮᱦᱮᱧ ᱫᱚ ᱵᱟᱭ ᱫᱟᱜ ᱟᱠᱟᱜᱼᱟ,
ᱦᱳᱭ ᱚᱱᱮ ᱚᱱᱠᱟ ᱦᱟᱸᱜ
ᱚ ᱛᱮ ᱦᱚᱸ ᱫᱚᱢᱮᱜᱮ ᱫᱟᱜᱮᱜ ᱫᱚᱭ
ᱦᱮᱸ ᱛᱟᱦᱚᱞᱮ ᱫᱚᱢᱮ ᱡᱟᱹᱲᱤᱭᱟᱯᱮ ᱠᱟᱱᱟᱭ ᱟᱯᱮ ᱫᱚ?
ᱦᱳᱭ ᱮᱠᱷᱚᱱᱳ
ᱟᱪᱪᱷᱟ ᱱᱟᱯᱟᱭ ᱜᱮ ᱚᱱᱟ ᱦᱚᱸ ᱫᱟᱜ ᱵᱟᱝᱠᱷᱟᱱ ᱫᱚ ᱪᱮᱫ ᱦᱚᱸ ᱵᱟᱝ ᱜᱟᱱᱚᱜᱼᱟ ᱥᱮ ᱾ ᱮᱸᱻ ᱱᱮᱛᱟᱨ ᱢᱟ ᱦᱳᱭ ᱱᱮᱛᱟᱨ ᱢᱟ ᱪᱟᱥ ᱫᱤᱱ ᱠᱟᱱᱟ᱾ ᱦᱮ ᱫᱟᱜ ᱵᱟᱝᱠᱷᱟᱱ ᱫᱚ ᱪᱟᱥ ᱦᱚᱸ ᱵᱟᱝ ᱦᱩᱭᱩᱜᱼᱟ ᱾ ᱟᱨ ᱱᱚᱜᱼᱚᱭ ᱦᱟᱸᱜ ᱥᱤᱭᱳᱜ ᱠᱚ ᱞᱚᱥᱚᱫ ᱠᱚ ᱫᱟᱜ ᱵᱟᱝᱠᱷᱟᱱ ᱪᱮᱫ ᱦᱚᱸ ᱞᱚᱥᱚᱫ ᱦᱚᱸ ᱵᱟᱭ ᱜᱟᱱᱚᱜᱼᱟ ᱾
ᱮᱱᱟᱱ ᱠᱟᱹᱴᱤᱡ ᱯᱷᱟᱸᱠᱟ ᱞᱮᱟᱭ, ᱛᱟᱨᱯᱚᱨᱮ ᱟᱨᱟᱢᱵᱚ ᱟᱠᱟᱫᱟᱭ ᱚᱱᱟ
ᱟᱪᱪᱷᱟ, ᱦᱮᱸ ᱟᱫᱚ ᱛᱟᱦᱚᱞᱮ ᱠᱟᱹᱢᱤ ᱠᱚᱫᱚ ᱢᱟᱱᱮ ᱯᱩᱨᱟᱹᱣ ᱤᱫᱤᱭ ᱫᱟ ᱯᱮᱥᱮ ᱮᱦᱚᱵ ᱜᱚᱫ ᱟᱠᱟᱫ ᱜᱮᱭᱟ ᱯᱮ ᱾
ᱮᱦᱚᱵ ᱟᱠᱟᱫᱟ ᱞᱮ ᱚᱱᱛᱮ ᱫᱚ ᱟᱯᱮ ᱥᱮᱫ
ᱟᱞᱮ ᱥᱮᱱ ᱦᱚᱸ ᱱᱚᱜᱼᱚᱭ ᱦᱟᱸᱜ, ᱮᱦᱚᱵ ᱟᱠᱟᱜᱼᱟ ᱠᱚ, ᱦᱚᱞᱟ ᱢᱟᱸᱫᱷᱮᱨ ᱨᱮ ᱾
ᱦᱳᱭ
ᱵᱮᱥ ᱛᱟᱯᱚᱨᱮ
ᱟᱨᱮ
ᱚᱲᱟᱜ ᱞᱤᱧ ᱛᱟᱦᱮᱸᱱᱟ ᱚᱲᱟᱜ ᱨᱮᱫᱚ, ᱪᱷᱟᱛᱟ ᱦᱚᱸ ᱫᱟᱜ ᱮᱫᱟᱭ ᱥᱮ ᱪᱷᱟᱛᱟ ᱠᱟᱛᱮ ᱤᱭᱟᱹᱜ ᱠᱟᱱ ᱛᱟᱞᱤᱧ ᱠᱷᱟᱨᱟᱯ ᱧᱚᱜ
ᱛᱟᱦᱚᱞᱮ ᱦᱟᱸᱜ ᱵᱮᱥᱜᱮ ᱫᱟᱜ ᱟᱯᱮ ᱠᱟᱱᱟ ᱟᱯᱮ ᱫᱚ?
ᱢᱟᱱᱮ ᱱᱤᱛᱳᱜ ᱫᱚ ᱠᱚᱢ ᱜᱮ, ᱱᱤᱛᱚᱜ ᱫᱚ ᱡᱷᱤᱯᱤᱨ ᱡᱷᱤᱯᱤᱨ ᱮ ᱫᱟᱜ ᱮᱫᱟᱭ ᱾ ᱟᱨ ᱮᱱᱟᱱ ᱠᱟᱹᱴᱤᱡ ᱵᱮᱥᱤ ᱧᱚᱜ ᱫᱟᱜ ᱠᱮᱫᱟᱭ ᱨᱤᱢᱤᱞ ᱠᱚ ᱥᱟᱰᱮ ᱟᱛᱮᱫ ᱾
ᱟᱪᱪᱷᱟ, ᱱᱚᱜᱼᱚᱭ ᱦᱚᱳᱭᱛᱳ ᱟᱞᱮ ᱱᱚᱛᱮ ᱦᱚᱸᱭ ᱨᱤᱢᱤᱞ ᱠᱟᱫᱟ ᱟᱫᱚ ᱾ ᱢᱟᱱᱮ ᱵᱩᱡᱷᱟᱹᱜ ᱠᱟᱱᱟ ᱡᱮ ᱚᱠᱟᱥᱮᱫ ᱪᱚᱝ ᱫᱟᱜ ᱮ ᱜᱮᱭᱟ ᱟᱫᱚ ᱟᱯᱮᱥᱮᱫ ᱜᱮᱭ ᱫᱟᱜ ᱮᱫᱟ ᱦᱳᱭᱛᱚ ᱾
ᱚ ᱟᱞᱮ ᱥᱮᱫ ᱜᱮ,
ᱦᱸ ᱛᱟᱦᱚᱞᱮ ᱟᱯᱮ ᱫᱚ ᱩᱲᱤᱥᱟ ᱯᱚᱱᱚᱛ ᱥᱮ, ᱱᱚᱜᱼᱚᱭ ᱵᱮᱝᱜᱚᱞ ᱯᱚᱱᱚᱛ?
ᱟᱞᱮ ᱛᱚ ᱵᱮᱝᱜᱚᱞ ᱟᱯᱮ ᱫᱚ
ᱟᱞᱮ ᱫᱚ ᱵᱮᱝᱜᱚᱞ ᱜᱮ,
ᱛᱟᱦᱚᱞᱮ ᱟᱵᱚ ᱜᱮ ᱦᱩᱭ ᱥᱮ,
ᱦᱳᱭ
ᱟᱫᱚ ᱟᱨᱚᱸ ᱞᱟᱹᱭ ᱜᱟᱱᱚᱜᱼᱟ, ᱥᱮ ᱵᱟᱝ ᱜᱟᱱᱚᱜᱼᱟ?
ᱢᱟᱱᱮ ᱟᱨ ᱠᱟᱹᱴᱤᱡ ᱛᱷᱮᱭᱟ ᱠᱚ ᱵᱟᱝ ᱜᱟᱱᱚᱜ ᱫᱚ ᱾
ᱵᱟᱝ ᱞᱟᱹᱭ ᱨᱮᱦᱚᱸ ᱜᱟᱱᱚᱜ ᱜᱮᱭᱟ ᱾
ᱱᱚᱣᱟ ᱠᱷᱟᱱ ᱜᱮ, ᱵᱮᱝᱜᱚᱞ ᱟᱵᱚ ᱫᱚ ᱾ ᱚᱱᱛᱮ ᱠᱚ ᱪᱟᱥ ᱠᱚ ᱪᱮᱫ ᱞᱮᱠᱟ?
ᱱᱚᱛᱮ ᱠᱚ ᱪᱟᱥ ᱫᱚ ᱱᱚᱜᱼᱚᱭ ᱵᱮᱥᱜᱮ ᱢᱚᱴᱟ ᱢᱚᱴᱤ, ᱱᱚᱜᱼᱚᱭ ᱡᱟᱹᱯᱩᱫ ᱫᱤᱱᱜᱦᱟᱸᱜ ᱪᱟᱥ ᱠᱚᱫᱚ ᱦᱩᱭᱩᱜᱼᱟ ᱾ ᱟᱨ ᱥᱤᱛᱩᱝ ᱫᱤᱱ ᱠᱚᱫᱚ ᱪᱟᱥ ᱠᱚᱫᱚ ᱚᱱᱠᱟ ᱫᱚ ᱵᱟᱝ ᱦᱳᱭᱳᱜᱼᱟ ᱚᱱᱛᱮ ᱫᱚ? ᱱᱚᱛᱮ ᱫᱚ ᱱᱚᱜ-ᱚᱭ ᱜᱟᱹᱰᱭᱟᱹ ᱠᱚ ᱡᱟᱦᱟᱸᱭ ᱠᱚᱣᱟᱜ ᱢᱮᱱᱟᱜ ᱛᱟᱠᱚᱣᱟ ᱩᱱᱠᱩ ᱜᱮᱠᱚ ᱪᱟᱥᱟ ᱦᱟᱸᱜ ᱥᱤᱛᱩᱝ ᱫᱤᱱ ᱫᱚ᱾ ᱢᱟᱱᱮ ᱚᱱᱟ ᱜᱟᱹᱰᱭᱟᱹ ᱥᱩᱨ ᱠᱚᱨᱮ ᱡᱟᱦᱟᱸᱭ ᱵᱟᱹᱫᱽ ᱢᱮᱱᱟᱜ ᱛᱟᱠᱚᱣᱟ ᱟᱨᱠᱤ᱾ ᱟᱫᱚ ᱱᱚᱛᱮ ᱫᱚ ᱵᱟᱝᱠᱷᱟᱱ ᱫᱚ ᱪᱟᱥ ᱜᱮ ᱵᱟᱹᱱᱩᱜ ᱩᱛᱟᱹᱨ ᱟᱹᱦᱟᱜ᱾
ᱦᱮᱸ᱾ ᱟᱞᱮ ᱥᱮᱫ ᱦᱚᱸ ᱫᱚ ᱪᱮᱫ ᱞᱮᱠᱟ ᱫᱟᱜ ᱢᱟᱱᱮ ᱟᱵᱤᱱ ᱥᱮᱫ ᱫᱚ ᱪᱮᱫ ᱠᱚ ᱨᱚᱦᱚᱭᱟ? ᱥᱩᱫᱷᱩ ᱦᱩᱲᱩ ᱜᱮ ᱥᱮ ᱟᱨᱚ ᱮᱴᱟᱜ ᱡᱤᱱᱤᱥ ᱠᱚ?
ᱱᱚᱜᱚᱭ ᱦᱟᱸᱜ ᱦᱩᱲᱳ ᱠᱚᱜᱮ ᱠᱚ ᱨᱚᱦᱚᱭᱫᱟ ᱟᱫᱚ ᱦᱟᱸᱜ ᱵᱟᱫᱟᱢ ᱠᱚᱠᱚ ᱪᱟᱥᱟ ᱠᱚ ᱠᱚ ᱦᱟᱸᱜ ᱱᱚᱜᱼᱚᱭ ᱥᱤᱛᱩᱝ ᱫᱤᱱ ᱦᱟᱸᱜ ᱵᱟᱫᱟᱢ ᱠᱚ ᱪᱟᱥᱟ᱾ ᱟᱨ ᱥᱚᱵᱽᱡᱤ ᱠᱚᱦᱚᱸ᱾ ᱥᱚᱵᱡᱤ ᱠᱚᱦᱚᱸ ᱚᱱᱠᱟ ᱫᱚ ᱵᱟᱠᱚ ᱪᱟᱥᱟ ᱡᱮ ᱟᱨ ᱠᱚ ᱮᱴᱟᱜ ᱢᱟᱱᱮ ᱵᱤᱞᱟᱹᱛ ᱫᱤᱥᱚᱢ᱾ ᱢᱚᱸᱡᱽ ᱪᱮᱫ ᱞᱮᱠᱟ ᱠᱚ ᱪᱟᱥᱟ ᱠᱚ ᱥᱮ ᱚᱱᱠᱟ ᱫᱚ ᱪᱟᱥ ᱠᱚᱫᱚ ᱵᱟᱹᱱᱩᱜ ᱟᱠᱟᱫᱟ᱾
ᱟᱞᱮ ᱥᱮᱫ ᱢᱟ ᱯᱨᱟᱭ ᱡᱷᱚᱛᱚ ᱜᱮ ᱪᱟᱥ ᱢᱮᱱᱟᱜᱼᱟ᱾ ᱞᱟᱹᱭ ᱫᱟᱲᱮᱭᱟᱜᱼᱟ ᱵᱤᱱ᱾
ᱟᱪᱪᱷᱟ ᱟᱫᱚ ᱟᱯᱮ ᱫᱚ ᱵᱤᱞᱟᱹᱛ ᱫᱤᱥᱚᱢ ᱥᱮ ᱵᱤᱨ ᱫᱤᱥᱚᱢ ᱦᱚᱲ ᱜᱮ ᱠᱟᱱᱟ ᱯᱮ?
ᱫᱚ ᱵᱤᱨ ᱫᱤᱥᱚᱢ ᱜᱮ ᱞᱮ᱾
ᱟᱪᱪᱷᱟ ᱟᱞᱮ ᱦᱚᱸ ᱵᱤᱨ ᱫᱤᱥᱚᱢ ᱜᱮ᱾
ᱦᱮᱸ᱾
ᱟᱞᱮ ᱥᱮᱱ ᱫᱚ ᱱᱚᱜᱼᱚᱭ ᱦᱟᱸᱜ ᱱᱚᱜᱼᱚᱭ ᱦᱟᱸᱜ ᱵᱤᱨ ᱢᱮᱱᱟᱜ ᱟᱠᱟᱜᱼᱟ ᱛᱟᱯᱚᱨᱮ ᱰᱟᱺᱦᱤ ᱢᱮᱱᱟᱜ ᱟᱠᱟᱫᱟ ᱚᱱᱮ ᱚᱱᱠᱟᱱ ᱡᱟᱭᱜᱟ ᱰᱩᱝᱨᱤ ᱡᱮᱢᱚᱱ ᱚᱱᱮ ᱚᱱᱠᱟᱱ ᱡᱟᱭᱜᱟ ᱦᱳᱭ᱾
ᱟᱞᱮᱥᱮᱡ ᱵᱤᱨ ᱠᱚ ᱢᱮᱱᱟᱜᱼᱟ ᱰᱩᱝᱨᱤ ᱫᱚ ᱵᱟᱹᱱᱩᱜᱼᱟ᱾
ᱟᱪᱪᱷᱟ᱾ ᱮᱸ ᱛᱟᱦᱚᱞᱮ ᱢᱟᱱᱮ ᱟᱯᱮ ᱚᱱᱛᱮ ᱨᱮᱫᱚ ᱱᱚᱜᱼᱚᱭ ᱦᱟᱸᱜ᱾ ᱡᱮᱢᱚᱱ ᱵᱚᱞ ᱠᱷᱮᱞ ᱠᱚ ᱟᱨ ᱵᱟᱝ ᱠᱨᱤᱠᱮᱴ ᱠᱷᱮᱞ ᱠᱚ ᱚᱱᱟ ᱠᱚ ᱦᱩᱭ ᱵᱟᱲᱟᱜ ᱜᱮᱭᱟ ᱥᱮ ᱵᱟᱝ?
ᱦᱩᱭᱩᱜ ᱜᱮ ᱜᱮᱭᱟ ᱢᱟᱱᱮ ᱥᱟᱱᱛᱟᱲ ᱠᱚᱫᱚ ᱵᱮᱥᱤ ᱵᱚᱞ ᱜᱮᱛᱚ ᱠᱟᱛᱮ ᱠᱚ ᱠᱷᱮᱞ ᱚᱪᱚᱭᱟ ᱟᱨ ᱫᱤᱠᱩ ᱠᱚᱫᱚ ᱠᱨᱤᱠᱮᱴ᱾ ᱛᱚ ᱯᱷᱩᱴᱵᱚᱞ ᱦᱚᱸ ᱡᱚᱛᱚ ᱵᱚᱱ
ᱟᱪᱪᱷᱟ ᱛᱟᱦᱚᱞᱮ ᱵᱚᱞ ᱠᱚ ᱟᱵᱤᱱ ᱫᱚᱵᱤᱱ ᱠᱷᱮᱞ ᱵᱟᱲᱟᱭ ᱜᱮᱭᱟ ᱥᱮ ᱵᱟᱝ?
ᱠᱷᱮᱞ ᱵᱟᱲᱟᱭ ᱜᱮᱭᱟ ᱞᱤᱧ ᱟ ᱠᱚᱢ‌ ᱜᱮ, ᱟᱵᱤᱱ ᱫᱚ?
ᱟᱞᱤᱧ ᱫᱚ ᱵᱚᱞ ᱠᱷᱮᱞ ᱠᱚᱫᱚ ᱞᱤᱧ ᱵᱟᱜᱤᱭᱟ ᱠᱟᱫᱟ ᱦᱟᱸᱜ᱾
ᱟᱫᱚ ᱟᱹᱞᱤᱧ ᱦᱚᱸ ᱴᱩ ᱢᱟᱱᱮᱼᱼ ᱵᱷᱟᱹᱜᱤ ᱞᱮᱠᱟ ᱜᱮ ᱟᱫᱚ ᱪᱟᱞᱟᱜ ᱠᱟᱱᱟ ᱞᱤᱧ ᱠᱷᱩᱵ ᱠᱚᱢ ᱧᱚᱜ ᱠᱷᱮᱞ᱾ ᱥᱚᱦᱟ ᱞᱮᱠᱟ ᱞᱤᱧ ᱪᱟᱞᱟᱜ ᱟᱹᱞᱤᱧ᱾ ᱠᱟᱹᱴᱤᱡ ᱢᱟᱱᱮ ᱟᱛᱩ ᱨᱮᱜᱮ ᱞᱤᱧ ᱠᱷᱮᱞ ᱵᱟᱲᱟᱭ ᱜᱮᱭᱟ ᱵᱟᱭᱨᱮ ᱥᱮᱜ ᱫᱚ ᱵᱟᱞᱤᱧ ᱪᱟᱞᱟᱜ ᱜᱮᱭᱟ᱾ ᱟᱹᱛᱩ ᱠᱚᱨᱮ ᱜᱮ ᱠᱷᱮᱞ ᱦᱩᱭᱩᱜ-ᱟ᱾ ᱵᱟᱭᱨᱮ ᱵᱩᱞᱛᱮ ᱪᱮᱠᱟ ᱡᱮᱢᱚᱱ ᱠᱩ ‌ᱥᱟᱼᱼ ᱵᱟᱞᱤᱧ ‌ᱪᱟᱞᱟᱜ-ᱟ ᱚᱱᱛᱮ ᱠᱷᱮᱞᱟ ᱠᱩ ᱢᱮᱱᱟᱜ ᱠᱩᱣᱟ ᱟᱫᱚ ᱫᱚ ᱱᱤᱛ ᱫᱚ ᱟᱛᱩ ᱠᱚᱨᱮ ᱚᱱᱮ ᱯᱮᱼᱼ ᱛᱩᱫᱽ ᱵᱟᱲᱟ ᱚᱱᱟ ᱴᱩᱠᱩᱱ ᱜᱮ᱾ ᱟᱴ ᱴᱟ ᱜᱟᱱ ᱵᱮᱥᱤ‌ ᱫᱚ ᱵᱟᱝ᱾
ᱟᱪᱪᱷᱟ ᱚᱱᱟ ᱦᱚᱸ ᱴᱷᱤᱠ ᱜᱮᱭᱟ ᱛᱟᱦᱚᱞᱮ ᱟᱫᱚᱢ‌ ᱩᱸᱜᱼᱼ ᱟᱯᱮ ᱥᱮᱱ ᱫᱚ ᱱᱚᱜ-ᱚᱭ ᱦᱟᱸᱜ ᱠᱟᱢᱤ ᱠᱚ ᱡᱟᱦᱟᱸ ᱱᱟᱜ ᱜᱮ ᱡᱮᱢᱚᱱ ᱯᱩᱭᱥᱟᱹ ᱡᱟᱦᱟᱸ ᱞᱮᱠᱟ ᱛᱮ ᱟᱨᱡᱟᱣ ᱦᱩᱭᱩᱜ-ᱟ ᱛᱚ᱾ ᱟᱫᱚ ᱯᱩᱭᱥᱟᱹ ᱟᱨ ᱟᱨᱡᱟᱣ ᱵᱟᱝᱠᱷᱟ ᱵᱟᱠᱷᱨᱟ ᱪᱮᱜ ᱠᱚᱯᱮ ᱠᱟᱹᱢᱤᱭ ᱜᱮᱭᱟ?
ᱠᱮ ᱵᱩᱞᱛᱮ ᱮᱢᱚᱱ ᱨᱚᱦᱚᱭ ᱦᱩᱭ ᱠᱟᱱᱟ ᱥᱚᱥᱟ ᱨᱚᱦᱚᱭ ᱦᱩᱭ ᱠᱟᱱᱟ ᱦᱮᱸ᱾ ᱟᱸᱜ ᱦᱟ ᱥᱚᱥᱟ ᱠᱟ ᱠᱟᱨᱞᱟ᱾ ᱠᱩᱱᱫᱽᱨᱤ ᱥᱟᱨᱩ᱾ ᱡᱷᱤᱝᱜᱟᱹ ᱯᱚᱴᱚᱞ ᱚᱱᱟ ᱠᱚ ᱪᱟᱥ ᱦᱩᱭ ᱠᱟᱱᱟ ᱟᱨᱠᱤ᱾
ᱟᱪᱪᱷᱟ ᱟᱹᱲᱤ ᱜᱟᱱ ᱜᱮ ᱟᱹᱲᱤ ᱟᱹᱲᱤ ᱜᱟᱱ ᱜᱮᱯᱮ ᱪᱟᱥ ᱠᱟᱫᱟ ᱛᱟᱦᱚᱞᱮ᱾ ᱛᱟᱦᱚᱞᱮ ᱢᱟᱱᱮ ᱟᱯᱮ ᱫᱚ ᱦᱟᱸᱜ ᱟᱠᱷᱨᱤᱧ ᱧᱟᱯᱮ ᱛᱚ?
ᱟᱞᱮ ᱦᱚᱞᱮ ᱟᱹᱠᱷᱨᱤᱧᱟ᱾
ᱦᱚᱭ ᱟᱫᱚ ᱟᱠᱷᱨᱤᱧ ᱫᱚ ᱢᱟᱱᱮ ᱪᱮᱜ ᱞᱮᱠᱟ ᱯᱮ ᱟᱠᱷᱨᱤᱧᱟ ᱟᱯᱮ ᱢᱟ? ᱢᱟᱱᱮ ᱦᱟᱴ ᱵᱟᱴ ᱯᱮ ᱤᱫᱤᱭᱟ ᱵᱟᱡᱟᱨᱼᱼ
ᱦᱟᱴ ᱫᱚ ᱢᱟᱨᱠᱮᱴ ᱢᱤᱫᱴᱟᱝ ᱢᱮᱱᱟᱜ-ᱟ ᱚᱱᱠᱟ ᱥᱚᱵᱽᱡᱤ ᱢᱟᱨᱠᱮᱴ ᱢᱟᱱᱮ᱾ ᱡᱟ ᱜᱩᱞᱚᱱ ᱼᱼ ᱡᱟᱦᱟᱸ ᱠᱚ ᱪᱟᱥᱟ ᱚᱱᱟ ᱢᱤᱫ ᱴᱷᱮᱱ ᱜᱮ ᱢᱟᱨᱠᱮᱴ ᱢᱮᱱᱟᱜ-ᱟ ᱚᱸᱰᱮ ᱜᱮᱠᱚ ᱤᱫᱤᱭᱟ ᱟᱫᱚ ᱚᱸᱰᱮ ᱠᱷᱚᱱᱟᱜᱼᱼ ᱟᱫᱚ ᱡᱟᱦᱟᱸᱭ ᱵᱟᱦᱨᱮ ᱠᱷᱚᱱ ᱵᱮᱵᱽᱥᱟ ᱫᱮᱠᱚ ᱠᱚᱠᱚ ᱦᱤᱡᱩᱜ-ᱟ ᱩᱱᱠᱩ ᱚᱸᱰᱮ ᱠᱷᱚᱱ ᱟᱫᱚ ᱠᱤᱨᱤᱧ ᱠᱟᱛᱮᱜ ᱠᱚ ᱤᱫᱤᱭᱟ᱾
ᱟᱪᱪᱷᱟ ᱚᱱᱠᱟ ᱛᱟᱦᱚᱞᱮ ᱵᱟ᱾
ᱚᱸᱰᱮ ᱠᱷᱚᱱᱟᱜ ᱠᱤᱨᱤᱧ ᱛᱮᱠᱚ ᱤᱫᱤᱭᱟ ᱵᱟᱭᱨᱮ᱾
ᱟᱪᱪᱷᱟ ᱚᱱᱟ ᱦᱚᱸ᱾
ᱟᱞᱮ ᱞᱮ ᱤᱫᱤ ᱭᱟᱠᱚᱣᱟ ᱟᱞᱮ ᱟᱞᱮ ᱞᱮ ᱤᱫᱤ ᱭᱟᱠᱚᱣᱟ ᱟᱞᱮ ᱴᱷᱮᱱ ᱠᱷᱚᱱ ᱠᱚ ᱦᱟᱛᱟᱣᱟ ᱟᱨ ‌ᱩᱱᱼᱼ ᱠᱚ ᱵᱟᱭᱨᱮ ᱠᱩ ᱤᱫᱤᱭᱟ ᱜᱟᱹᱰᱤ ᱠᱚᱛᱮ ᱠᱚ ᱤᱫᱤᱭᱟ ᱵᱟᱭᱨᱮ ᱥᱮᱫ᱾
ᱩᱲᱤᱥᱟ ᱡᱷᱟᱨᱠ ᱤᱫᱤᱭᱟ ᱠᱚ ᱟᱨᱠᱤ ᱥᱟᱺᱜᱤᱧ ᱥᱟᱺᱜᱤᱧ᱾
ᱛᱟᱦᱚᱞᱮ ᱟᱯᱮ ᱥᱮᱱ ᱫᱚᱦᱟᱸᱜ, ᱩᱸ ᱩᱸ ᱾
ᱟᱫᱚ ᱟᱠᱟ ᱠᱚᱨᱮ?
ᱦᱚᱭ ᱚᱱᱟ ᱢᱟ ᱡᱷᱚᱛᱚ ᱦᱚᱲ ᱜᱮ ᱡᱷᱚᱛᱚ ᱦᱚᱲ ᱜᱮ ᱠᱚ ᱧᱮᱞᱟ ᱥᱮ ᱢᱟᱱᱮ ᱟᱡᱟᱜ ᱦᱚᱸᱜᱼᱼ ᱠᱟᱹᱴᱤᱡ ᱯᱩᱭᱥᱟᱹ ᱠᱚ ᱟᱨᱡᱟᱜ ᱢᱟ ᱛᱚᱵᱮ ᱛᱚ ᱟᱡ‌ ᱦᱚᱸᱼᱼ ᱢᱟᱱᱮ ᱵᱮᱵᱽᱥᱟ ᱨᱮ ᱤᱭᱟᱹ ᱛᱟᱦᱮᱱᱟ᱾
ᱦᱮᱸ᱾
ᱟᱫᱚ ᱟᱯᱮ ᱥᱮᱱ ᱫᱚ ᱛᱟᱦᱚᱞᱮ ᱦᱟᱸᱜ ᱫᱚᱢᱮ ᱪᱟᱥ ᱜᱮ ᱢᱮᱱᱟᱜ ᱟᱠᱟᱜ ᱢᱟᱱᱮ ᱫᱚᱢᱮ ᱜᱮ ᱦᱩᱭᱩᱜ ᱜᱮᱭᱟ ᱛᱟᱦᱚᱞᱮ᱾
ᱫᱚᱢᱮ ᱜᱮ ᱪᱟᱥ ᱜᱮᱭᱟ ᱠᱚ ᱟᱞᱮ ᱥᱮᱜ ᱫᱚ᱾
ᱚᱸ ᱟᱨ ᱚᱱᱟ᱾ ᱤᱭᱟᱹ ᱠᱚᱫᱚ ᱵᱟᱠᱚ ᱪᱟᱥ ᱜᱮᱭᱟ ᱠᱚ ᱟᱞᱩ ᱠᱚ?
ᱦᱮᱸ ᱟᱹᱞᱩ‌ ᱠᱚ ᱦᱚᱸ᱾
ᱟᱸᱪᱪᱷᱟ᱾ ᱟᱞᱮ ᱥᱮᱱ ᱫᱚ ᱟᱞᱩ ᱫᱚ ᱱᱚᱜ-ᱚᱭ ᱦᱟᱸᱜ ᱡᱟᱦᱟᱸᱭ ᱠᱚᱣᱟᱜ ᱥᱟᱵᱽ ᱢᱟᱨᱥᱟᱞ ᱢᱮᱱᱟᱜ ᱛᱟᱠᱚᱣᱟ᱾ ᱩᱝᱠᱩ ᱜᱮᱠᱚ ᱪᱟᱥᱟ ᱠᱚ ᱦᱟᱸᱜ ᱟᱨᱼᱼ ᱡᱮᱢᱚᱱ ᱡᱟᱦᱟᱸᱭ ᱠᱚᱣᱟᱜ ᱦᱚᱸ ᱵᱟᱹᱱᱩᱜ ᱟᱠᱟᱫ ᱥᱟᱢᱟᱨᱥᱟᱞ ᱩᱱᱠᱩ ᱫᱚ ᱢᱟᱱᱮ ᱡᱟᱦᱟᱸᱭ ᱠᱚᱣᱟᱜ ᱥᱟᱵᱢ ᱢᱟᱨᱥᱟᱞ ᱥᱩᱨ ᱨᱮ ᱵᱟᱹᱫ ᱛᱟᱦᱮᱱ ᱛᱟᱠᱚᱣᱟ ᱥᱮ ᱚᱸᱰᱮ ᱠᱷᱚᱱ ᱫᱟᱜ ᱠᱚ ᱦᱟᱛᱟᱣᱠᱚ ᱦᱟᱛᱟᱣᱛᱮ ᱱᱚᱜᱼᱚᱭ ᱤᱡᱟᱹ ᱠᱚ ᱪᱟᱥᱟ ᱵᱮᱸᱜᱟᱲ ᱠᱚ ᱪᱟᱥᱟ ᱛᱟᱯᱚᱨᱮ ᱦᱸ ᱵᱟᱫᱟᱢ ᱠᱚ ᱡᱟᱹᱥᱛᱤ ᱪᱟᱥ ᱢᱮᱱᱟᱜ ᱟᱠᱟ ᱫᱚ ᱵᱟᱫᱟᱢ ᱠᱚ ᱪᱟᱥᱟ ᱥᱤᱛᱩᱝ ᱫᱤᱱ ᱫᱚᱢᱮ
ᱵᱟᱫᱟᱢ ᱱᱚᱛᱮ ᱦᱚᱸ ᱩᱠᱩ ᱠᱚᱢ ᱠᱚ ᱢᱟᱱᱮ ᱪᱟᱥᱮᱫᱼᱟ ᱠᱚ ᱦᱠᱩ ᱠᱚᱢ ᱟᱫᱚ- ᱧᱮᱞ ᱫᱟᱠᱚ ᱵᱟᱫᱟᱢ ᱨᱮ ᱠᱟᱹᱴᱤᱡ ᱯᱚᱭᱥᱟ ᱢᱮᱱᱟᱜᱼᱟ ᱟᱞᱩ ᱠᱷᱚᱱᱟᱜ ᱫᱚ ᱵᱟᱫᱟᱢ ᱨᱮᱜᱮ ᱯᱚᱭᱥᱟ ᱢᱮᱱᱟᱜᱼᱟ ᱢᱟᱱᱮ ᱩᱱᱟᱹᱜ ᱠᱷᱟᱹᱴᱟᱹᱨᱤ ᱵᱟᱝ ᱦᱩᱭᱩᱜᱼᱟ ᱵᱟᱫᱟᱢ ᱨᱮᱫᱚ ᱥᱮ
ᱢᱟᱱᱮ ᱵᱟᱫᱟᱢ ᱨᱮᱫᱚ ᱦᱜ ᱱᱚᱜᱼᱚᱭ ᱵᱟᱫᱟᱢ ᱨᱮᱫᱚ ᱦᱟᱸᱜ ᱱᱚᱜ-ᱚᱭ ᱦᱟᱸᱜ ᱯᱩᱭᱥᱟᱹ ᱠᱚᱫᱚ ᱫᱚᱢᱮ ᱠᱷᱚᱨᱚᱪᱚᱜ ᱜᱮᱭᱟ᱾
ᱦᱩᱸ᱾ ᱪᱮᱫ ᱞᱮᱠᱟ ᱠᱷᱚᱨᱚᱪᱚᱜ ᱦᱮᱸ
ᱵᱚᱞᱛᱮ ᱱᱚᱜᱼᱚᱭ ᱦᱟᱸᱜ ᱨᱚᱦᱚᱭ ᱦᱚᱪᱚᱭᱟᱵᱤᱱ ᱜᱤᱫᱽᱨᱟᱹ ᱵᱤᱱ ᱨᱚᱦᱚᱭ ᱦᱚᱪᱚ ᱠᱚᱣᱟ ᱦᱸ ᱢᱤᱫ ᱫᱷᱟᱣ ᱩᱱᱠᱩ ᱯᱚᱭᱥᱟ ᱮᱢ ᱦᱳᱭᱳᱜ ᱛᱟᱵᱮᱱᱟ ᱴᱷᱤᱠᱜᱮᱭᱟ ᱤᱱᱟᱹ ᱯᱚᱨᱮ ᱨᱚᱦᱚᱭ ᱫᱟᱨᱮᱱᱟᱛᱚ ᱠᱚᱸᱫᱷᱟᱲᱟ ᱵᱤᱱ ᱵᱟᱨ ᱫᱷᱟᱣ ᱦᱩᱭᱩᱜ ᱛᱟᱵᱤᱱᱟ ᱛᱟᱯᱚᱨᱮ ᱦᱸ ᱚᱱᱟᱨᱮ ᱯᱚᱭᱥᱟ ᱠᱷᱚᱨᱚᱪᱚᱜ ᱛᱟᱵᱤᱱᱟ ᱤᱱᱟᱹ ᱯᱚᱨᱮ ᱠᱚᱸᱰᱟᱞ ᱯᱚᱨᱮ ᱦᱟᱸ ᱨᱟᱱ ᱠᱚᱵᱤᱱ ᱮᱢᱟ ᱟᱨ ᱨᱟᱱ ᱛᱟᱯᱚᱨᱮ ᱥᱟᱨᱵᱷᱤᱥ ᱠᱚᱵᱤᱱ ᱮᱢᱟ ᱦᱟᱸᱜ
ᱦᱮᱸ
ᱛᱟᱨᱯᱚᱨᱮ ᱡᱚᱠᱷᱚᱱ ᱫᱟᱜᱼᱟ ᱤᱱᱟᱹ ᱯᱚᱨᱮ ᱵᱤᱱ ᱛᱩᱫ ᱚᱪᱚᱭᱟ ᱛᱩᱫ ᱥᱚᱢᱚᱭ ᱯᱚᱭᱥᱟ ᱠᱚ ᱦᱟᱛᱟᱣᱟ ᱢᱟᱱᱮ ᱯᱩᱭᱥᱟᱹ ᱩᱱ ᱥᱚᱢᱚᱭ ᱵᱤᱱ ᱠᱚᱨᱚᱡᱟ ᱦᱟᱸᱜ ᱜᱚᱜ ᱥᱚᱢᱚᱭ ᱯᱚᱭᱥᱟ ᱵᱤᱱ ᱠᱷᱚᱨᱚᱡ ᱚᱱᱮ ᱚᱱᱠᱟ ᱟᱨ ᱫᱟᱜ ᱫᱤᱱ ᱵᱟᱛᱱᱟᱜ
ᱟᱞᱮ ᱱᱮᱥ ᱞᱮ ᱨᱚᱦᱚᱭ ᱞᱮᱫᱟ ᱠᱤᱱᱛᱩ ᱥᱮᱲ ᱠᱷᱚᱱ ᱫᱚ ᱥᱮ ᱵᱟᱝ ᱦᱠᱟᱱᱟ ᱵᱟᱝ ᱠᱟᱴᱤᱡ ᱞᱮ ᱨᱮ ᱨᱚᱦᱚᱭ ᱯᱩᱭᱞᱩ ᱞᱮ ᱨᱚᱦᱚᱭ ᱞᱮ ᱠᱟᱞᱚᱢ ᱠᱷᱚᱱ ᱫᱚ ᱰᱤᱠᱨᱤ ᱧᱮᱞ ᱞᱟᱹᱜᱤᱫ ᱦᱤᱡᱩᱜ ᱠᱟᱱ ᱥᱮᱨᱢᱟ ᱠᱷᱚᱱᱟᱜ ᱨᱚᱦᱚᱭ ᱦᱩᱭᱩᱜᱼᱟ
ᱛᱟᱦᱟᱞᱮ ᱢᱟᱱᱮ ᱟᱞᱩ ᱯᱮ ᱪᱟᱥ ᱵᱟᱹᱲᱟᱭ ᱜᱮᱫᱚ ᱡᱮᱢᱚᱱ ᱢᱤᱫ ᱵᱤᱜᱷᱟᱹ ᱯᱮ ᱪᱟᱥ ᱠᱮᱫᱟ ᱦᱮᱸ ᱚᱱᱟ ᱨᱮᱫᱚ ᱛᱤᱱᱟᱹᱜ ᱜᱟᱱ ᱟᱞᱩ ᱩᱰᱩᱠᱚᱜ ᱜᱮᱭᱟ
ᱟᱞᱩ ᱩᱰᱩᱠᱚᱜ ᱯᱨᱟᱭᱮ ᱢᱤᱫ ᱵᱤᱜᱷᱟᱹ ᱨᱮ ᱯᱨᱟᱭᱮ ᱢᱤᱫ ᱥᱚᱵᱟᱥᱛᱟ ᱫᱚ ᱩᱰᱩᱠᱚᱜ ᱠᱟᱱᱟ
ᱟᱪᱪᱷᱟ ᱛᱟᱦᱟᱞᱮ ᱢᱤᱫᱴᱟᱝ ᱵᱚᱥᱛᱟ ᱫᱚ ᱯᱩᱨᱟᱹ ᱛᱤᱱᱟᱹᱜ ᱜᱟᱱ ᱥᱟᱴ ᱠᱤᱡᱤ ᱜᱟᱱ ᱫᱚ ᱦᱩᱭᱩᱜᱼᱟ ᱦᱚᱭᱛᱚ
ᱮᱸ ᱢᱤᱫᱴᱟᱝ ᱵᱚᱥᱛᱟ ᱨᱮ ᱳᱡᱳᱚᱱ ᱯᱚᱧᱪᱟᱥ ᱠᱮᱡᱤ ᱚᱱᱟ ᱢᱤᱫᱴᱟᱝ ᱵᱚᱥᱛᱟ ᱡᱩᱫᱤᱢ ᱨᱚᱦᱚᱭ ᱜᱮᱫ ᱠᱟᱛᱮ ᱚᱱᱟᱨᱮ ᱢᱚᱴᱟ ᱢᱩᱴᱤ ᱯᱮ ᱯᱮᱠᱮᱴ ᱫᱚᱦᱚ ᱦᱩᱭᱩᱜ ᱜᱮᱭᱟ ᱚᱱᱟ ᱢᱤᱫ ᱯᱮᱠᱮᱴᱤᱢ ᱨᱚᱦᱚᱭ
ᱟᱪᱪᱷᱟ ᱛᱟᱦᱞᱮ ᱢᱤᱫ ᱥᱚ ᱯᱮᱠᱮᱴ ᱢᱤᱫ ᱥᱚ ᱡᱩᱫᱤ ᱢᱤᱫ ᱥᱚᱴᱤ ᱵᱚᱥᱛᱟ ᱩᱰᱩᱠᱚᱜᱼᱟ ᱛᱟᱦᱚᱞᱮ ᱫᱚ ᱯᱚᱧᱪᱟᱥ ᱠᱟᱛᱮᱫ ᱠᱷᱟᱱ ᱫᱚ ᱛᱟᱦᱞᱮ ᱛᱤᱱᱟᱹᱜ ᱦᱩᱭᱩᱜ ᱠᱟᱱ ᱛᱟᱵᱤᱱᱟ ᱯᱚᱧᱪᱟᱥ ᱯᱩᱭᱛᱟᱞᱤᱥ ᱥᱤ ᱡᱤᱱᱟᱜ ᱦᱩᱭᱩᱜ ᱠᱟᱱ ᱛᱟᱹᱵᱤᱱᱟ
ᱯᱚᱧᱪᱟᱥ ᱠᱮᱡᱤ ᱠᱟᱛᱮ ᱛᱮ ᱟᱪᱷᱟ ᱮᱜᱟᱨᱳ ᱢᱤᱱᱤᱴ ᱦᱩᱭᱱᱟ ᱢᱟᱱ ᱠᱟᱴᱮ ᱞᱮᱱ ᱠᱷᱟᱱ ᱜᱮ ᱟᱹᱵᱤᱱᱜᱼᱟ ᱨᱮ ᱞᱤᱧ ᱠᱚᱞ ᱮᱫᱟ ᱦᱚᱭ ᱥᱮ
ᱯᱚᱨᱮ ᱩᱸᱻ ᱟᱹᱵᱤᱱ ᱱᱚᱰᱮ ᱜᱮ ᱛᱟᱦᱮᱱ ᱵᱤᱱ ᱱᱩᱭ ᱯᱚᱨᱮ
ᱟᱪᱪᱷᱟ ᱴᱷᱤᱠ ᱜᱮᱭᱟ ᱚᱱᱟ
ᱴᱟᱥ ᱛᱚᱱ ᱢᱟ ᱢᱤᱱᱟᱨ ᱦᱩᱭ ᱞᱮᱠᱷᱟᱱ ᱜᱮᱛᱚ ᱠᱟᱴᱟ ᱦᱚᱭ ᱥᱮ
ᱟᱹᱫᱚᱥ ᱱᱮᱱ ᱫᱚ ᱟᱞᱩ ᱨᱮ ᱫᱟᱢ ᱵᱟᱠᱚ ᱧᱟᱢ ᱟᱠᱟᱫᱟ ᱥᱮ ᱨᱚᱠᱚᱢ
ᱟᱪᱪᱷᱟ ᱢᱟᱱᱮ ᱟᱞᱩ ᱫᱚ ᱢᱟᱱᱮ ᱵᱚᱥᱛᱟ ᱡᱮᱢᱚᱱ ᱢᱟᱱᱮ ᱟᱞᱩ ᱫᱚ ᱢᱟᱱᱮ ᱵᱚᱥᱛᱟ ᱡᱮᱢᱚᱱ ᱯᱚᱧᱪᱟᱥ ᱠᱮᱡᱤ ᱵᱮᱱ ᱟᱹᱠᱷᱨᱤᱧ ᱨᱮᱦᱚᱸ ᱚᱱᱟ ᱫᱚ ᱛᱤᱱᱟᱹᱜ ᱜᱟᱱ ᱫᱟᱢᱚᱜᱼᱟ ᱢᱤᱫᱴᱟᱝ ᱵᱚᱥᱛᱟ ᱫᱚ
ᱟᱫᱚ ᱥᱤᱡᱤᱱ ᱧᱮᱞ ᱠᱟᱛᱮ ᱡᱮᱨᱚᱠᱚᱢ ᱱᱮᱥ ᱫᱚ ᱠᱟᱹᱴᱤᱡ ᱫᱟᱢ ᱠᱚᱢ ᱛᱟᱦᱮᱸ ᱠᱟᱱᱟ ᱢᱤᱫᱴᱟᱝ ᱚᱱᱟᱜ ᱫᱟᱢ ᱜᱮ ᱛᱟᱦᱮᱸ ᱠᱟᱱ ᱛᱟᱠᱤᱱᱟ ᱢᱤᱫᱥᱚ ᱠᱩᱲᱤ ᱴᱟᱠᱟ ᱢᱤᱫᱥᱚ ᱵᱟᱨᱥᱚ ᱯᱟᱨᱥᱚ ᱫᱟᱢ ᱟᱨ ᱠᱚᱱᱳ ᱠᱳᱱᱳ ᱴᱟᱭᱤᱢ ᱫᱟᱢ ᱡᱟᱦᱱᱟᱜ ᱢᱤᱫᱴᱟᱝ ᱵᱚᱥᱛᱟ ᱜᱮ ᱪᱟᱨᱥᱚ ᱴᱟᱠᱟ ᱟᱫᱚ ᱱᱮᱦᱨᱩ ᱢᱤᱴᱤᱡ ᱜᱮ ᱦᱩᱭᱮᱱᱟ
ᱛᱟᱦᱚᱞᱮ ᱫᱚ ᱩᱱᱟᱹᱜ ᱯᱚᱭᱥᱟ ᱠᱚᱫᱚ ᱱᱟᱸᱜ ᱵᱟᱹᱱᱩᱜ ᱟᱠᱹᱣᱱᱟ ᱠᱟᱴᱤᱡ ᱵᱩᱡᱷᱟᱹᱣ ᱠᱮᱫᱟ
ᱟᱹᱫᱚ ᱥᱮᱨᱚᱠᱚᱢ ᱫᱚ ᱠᱳᱱᱳ ᱠᱚᱱᱳ ᱞᱟᱦᱟᱥᱮᱱᱭ ᱜᱮ ᱞᱟᱦᱟ ᱥᱮᱨᱢᱟ ᱫᱚ ᱠᱟᱹᱴᱤᱡ ᱴᱟᱠᱟ ᱦᱩᱭ ᱞᱮᱱ ᱛᱟᱠᱚᱣᱟ ᱱᱮᱥ ᱫᱚ ᱮᱠᱟᱞ ᱜᱮ ᱴᱟᱠᱟ ᱵᱟᱹᱱᱩᱜ
ᱟᱪᱪᱷᱟ
ᱟᱹᱞᱤᱧ ᱮ ᱯᱚᱨᱮ ᱞᱤᱧ ᱠᱚᱞ ᱮᱫᱟ ᱵᱟᱨᱟᱝᱠᱮ ᱛᱟᱦᱮᱱ ᱵᱤᱱ
ᱛᱟᱨᱯᱚᱨ ᱠᱚᱠᱟ ᱥᱮᱫᱽ ᱨᱮ ᱢᱮᱱᱟᱜ ᱵᱱᱟ ᱮᱠᱞᱟ ᱥᱮᱫᱽ ᱨᱮ
ᱟᱹᱞᱤᱧ ᱱᱚᱣᱚᱭ ᱱᱚᱰᱮ ᱠᱩᱞᱦᱤ ᱥᱮᱱ